ᱦᱮᱞᱳ
ᱦᱮᱞᱳ ᱦᱮᱸ ᱫᱟᱫᱟ ᱡᱚᱦᱟᱨ ᱜᱮ᱾ ᱦᱮᱸ ᱟᱨ ᱫᱚ ᱪᱮᱫ ᱞᱮᱠᱟ ᱢᱮᱱᱟᱢᱟ ᱛᱟᱦᱚᱞᱮ?
ᱦᱮᱸ ᱱᱤᱛ ᱫᱚ ᱦᱟᱸᱜ ᱵᱷᱟᱹᱜᱤ ᱜᱮ, ᱟᱢ ᱜᱮ ᱛᱟᱦᱚᱞᱮ ᱪᱮᱫᱠᱟ ᱦᱮᱱᱟᱢᱟ ᱾
ᱦᱮᱸ ᱤᱧ ᱦᱚᱸ ᱱᱟᱯᱟᱭ ᱜᱮ ᱢᱤᱱᱟᱹᱧᱟ ᱟᱨ ᱟᱯᱮ ᱚᱲᱟᱜ ᱦᱚᱲ
ᱦᱮᱸ ᱩᱱᱠᱩ ᱦᱟᱸᱜ ᱵᱮᱥ ᱜᱮ ᱩᱱᱠᱩ ᱦᱟᱸᱜ ᱵᱮᱥ ᱜᱮ ᱦᱮᱱᱟᱜ ᱠᱚᱣᱟ᱾
ᱛᱟᱯᱚᱨᱮ ᱱᱤᱛ ᱫᱚ ᱪᱮᱜᱼᱮᱢ ᱪᱤᱠᱟᱹᱭᱫᱟ?
ᱟᱨ ᱱᱤᱛ ᱫᱚ ᱪᱮᱫ ᱦᱚᱸ ᱵᱟᱝ ᱫᱟᱠᱟ ᱠᱚ ᱡᱚᱢ ᱵᱟᱲᱟ ᱦᱩᱭ ᱠᱟᱱᱟ ᱟᱨ ᱱᱚᱜᱼᱚᱭ ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ ᱦᱳᱭ ᱚᱝᱠᱟ ᱜᱮ ᱡᱚᱢ ᱵᱟᱲᱟ ᱦᱮᱸ ᱦᱚᱸᱜᱼᱚᱭ ᱡᱚᱢ ᱵᱟᱲᱟ ᱟᱛᱮᱜ ᱦᱚᱸᱜᱼᱚᱭ ᱫᱩᱲᱩᱵ ᱦᱩᱭ ᱠᱟᱱᱟ ᱚᱸ᱾ ᱟᱪᱪᱷᱟ ᱛᱟᱦᱞᱮ ᱡᱟᱹᱜᱤ ᱠᱚ ᱚᱠᱟᱞᱠᱟ ᱦᱩᱭᱱᱟ ᱚᱱᱛᱮ? ᱫᱟᱜ ᱡᱟᱹᱲᱤ ᱠᱚ ᱚᱠᱟᱞᱮᱠᱟ ᱦᱩᱭᱱᱟ ᱫᱟᱜ ᱡᱟᱹᱲᱤ ᱠᱚ?
ᱫᱟᱜ ᱡᱟᱹᱲᱤ ᱦᱮᱸ ᱱᱚᱛᱮ ᱫᱟᱜ ᱡᱟᱹᱲᱤ ᱦᱩᱭᱮᱱ ᱜᱮᱭᱟ ᱦᱚᱞᱟᱱᱚᱜ ᱫᱚ ᱫᱚᱢᱮ ᱫᱟᱜ ᱠᱮᱫᱟᱭ ᱱᱚᱛᱮ ᱟᱞᱮᱥᱮᱫ᱾ ᱫᱚᱢᱮ ᱫᱟᱜ ᱟᱨ ᱨᱤᱢᱤᱞ ᱥᱟᱰᱮ ᱠᱮᱜᱼᱟᱭ ᱦᱩᱰᱩᱨ ᱵᱤᱡᱽᱞᱤ ᱟᱨ ᱟᱨᱮᱞᱟ
ᱟᱪᱪᱷᱟ ᱟᱪᱪᱷᱟ ᱢᱟ ᱛᱟᱦᱞᱮ ᱤᱛᱚᱜ ᱫᱚ ᱱᱟᱯᱟᱭ ᱜᱮᱭᱟᱢ? ᱛᱚ ᱵᱟᱝ ᱦᱮᱸ ᱱᱚᱛᱮ ᱦᱚᱸ ᱫᱟᱜ ᱡᱟᱹᱲᱤ ᱠᱮᱜ ᱜᱮᱭᱟ ᱵᱷᱟᱹᱜᱮ ᱜᱮ, ᱦᱩᱰᱩᱨ ᱵᱤᱡᱽᱞᱤ ᱠᱮᱜ ᱟᱰᱮᱭᱜᱮ ᱟᱹᱰᱤ ᱜᱷᱟᱹᱲᱤᱡ ᱜᱮ ᱫᱟᱜ ᱠᱮᱫ ᱜᱮᱭᱟᱭ ᱟᱨᱠᱤ᱾
ᱚ ᱟᱪᱪᱷᱟ᱾
ᱦᱩᱸ
ᱦᱮᱸ ᱫᱟᱫᱟ ᱞᱟᱹᱭᱮ ᱛᱟᱦᱮᱸᱜ ᱤᱧ ᱛᱮᱦᱮᱧ ᱫᱚ ᱮᱸ ᱢᱟᱹᱱᱢᱤ ᱥᱤᱨᱡᱚᱱ ᱪᱮᱫ ᱞᱮᱠᱟ ᱢᱟᱹᱱᱢᱤ ᱟᱵᱚ ᱦᱮᱸ ᱯᱩᱭᱞᱩ ᱪᱮᱜᱼᱞᱮᱠᱟ ᱠᱟᱛᱮ ᱠᱚ ᱥᱤᱨᱡᱚᱱ ᱞᱮᱱᱟ ᱚᱱᱟ ᱤᱫᱤᱭᱟᱛᱮ ᱞᱟᱝ ᱜᱟᱯᱟᱞ ᱢᱟᱨᱟᱜᱼᱟ᱾
ᱟᱪᱪᱷᱟ᱾
ᱦᱮᱸ ᱚᱱᱟᱜᱮ ᱡᱟᱦᱟᱸ ᱛᱤᱱᱟᱹᱜ ᱞᱟᱝ ᱵᱟᱲᱟᱭᱟ᱾ ᱤᱧ ᱡᱟᱦᱟᱸᱛᱤᱱᱟᱹᱜ ᱟᱢ ᱦᱚᱸ ᱛᱤᱱᱟᱹᱜ ᱜᱟᱱᱮᱢ ᱵᱟᱲᱟᱭᱟ ᱚᱱᱟ ᱠᱚᱜᱮᱞᱟᱝ ᱞᱟᱹᱭ ᱥᱚᱫᱚᱨᱟ᱾
ᱟᱪᱪᱷᱟ ᱦᱳᱭ᱾ ᱟᱪᱪᱷᱟ ᱢᱟᱱᱢᱤ ᱥᱤᱨᱡᱚᱱ ᱫᱚ ᱯᱳᱭᱞᱳ ᱫᱚ ᱡᱟᱞᱟᱯᱩᱨᱤ ᱛᱟᱦᱮᱸ ᱠᱟᱱᱟ ᱛᱚ ᱢᱟᱱᱮ ᱜᱚᱴᱟᱜ ᱜᱮ ᱫᱟᱜ ᱛᱟᱦᱮᱸ ᱠᱟᱱᱟ ᱟᱫᱚ ᱯᱳᱭᱞᱳ ᱫᱚ ᱡᱟᱦᱟᱸᱭ ᱫᱚ ᱩᱝᱠᱩ ᱪᱤᱞᱤ ᱠᱚ ᱢᱮᱛᱟ ᱠᱚᱫᱚ ᱡᱟᱦᱟᱸ ᱫᱚ ᱫᱮᱵᱽᱫᱮᱵᱟᱞᱳ ᱡᱟᱦᱟᱸᱭ᱾
ᱦᱳᱭ ᱦᱳᱭ᱾
ᱦᱳᱭ ᱩᱝᱠᱩ ᱢᱟᱱᱮ ᱪᱮᱛᱟᱱ ᱠᱷᱚᱱᱟᱜ ᱛᱚᱲᱮ ᱥᱩᱛᱟᱹᱢ ᱛᱮ ᱞᱟᱛᱟᱨ ᱠᱚ ᱦᱤᱡᱩᱜ ᱛᱟᱦᱮᱸᱜ᱾ ᱱᱚᱣᱟ ᱡᱚᱞᱚ ᱯᱩᱨᱤᱛᱮ᱾
ᱦᱮᱸ ᱦᱮᱸ
ᱛᱚᱲᱮ ᱥᱩᱛᱟᱹᱢ ᱛᱮ ᱞᱟᱛᱟᱨ ᱠᱚ ᱦᱤᱡᱩᱜ ᱛᱟᱦᱮᱸᱜ ᱟᱫᱚ ᱩᱝᱠᱩ ᱱᱚᱣᱟ ᱠᱚ ᱪᱤᱱᱛᱟᱹ ᱠᱮᱫᱟ ᱩᱱ ᱥᱚᱢᱚᱭ ᱡᱮ ᱟ ᱥᱩᱫᱷᱩ ᱡᱚᱞᱟ ᱜᱮᱭᱟ ᱥᱮ ᱜᱳᱴᱟ ᱜᱮ᱾
ᱟᱫᱚ ᱡᱟᱸᱦᱟ ᱦᱮᱡ ᱠᱟᱛᱮ ᱡᱟᱸᱦᱟ ᱠᱚ ᱤᱥᱠᱤᱨᱚᱜ ᱫᱚ ᱟᱫᱚ ᱦᱮᱡ ᱠᱟᱛ ᱥᱮ ᱟᱫᱚ ᱚᱱᱟ ᱤᱥᱠᱤᱨ ᱨᱮᱱᱟᱜ ᱡᱟᱸᱦᱟ ᱢᱟᱹᱭᱞᱟᱹ ᱚᱱᱟ ᱢᱟᱹᱭᱞᱟᱹ ᱛᱮᱜᱮ ᱦᱟᱸᱜ ᱵᱟᱨᱭᱟ ᱪᱮᱸᱬᱮ ᱠᱤᱱ ᱦᱳᱭ ᱱᱟ ᱚᱱᱟ ᱦᱟᱸᱥ ᱦᱟᱸᱥᱞᱤ ᱪᱮᱸᱬᱮ ᱡᱟᱸᱦᱟ ᱫᱚ ᱠᱚ ᱢᱮᱱ
ᱠᱤᱱ ᱦᱩᱭᱱᱟ ᱦᱮᱸ᱾
ᱦᱳᱭ ᱟᱫᱚ, ᱦᱳᱭ ᱠᱟᱛᱮᱜ ᱟᱫᱚ ᱩᱱᱠᱤᱱ ᱢᱟ ᱦᱟᱸᱜ ᱛᱩᱠᱟᱹ ᱨᱮᱭᱟᱜ ᱢᱟ ᱤᱭᱟᱹ ᱡᱟᱸᱦᱟ ᱫᱚᱠᱤᱱ ᱟᱵᱚᱜ ᱫᱚ᱾ ᱚᱱᱟ ᱟᱵᱽ ᱨᱮᱭᱟᱜ ᱠᱳᱱᱳ ᱡᱟᱭᱜᱟ ᱵᱟᱝ ᱛᱟᱸᱦᱮ ᱠᱟᱱᱟ᱾
ᱟᱫᱚ ᱚᱝᱠᱟ ᱠᱟᱥᱤ ᱠᱟᱥᱤ ᱠᱟᱥᱤ ᱫᱷᱩᱸᱛ ᱛᱟᱸᱦᱮ ᱠᱟᱱᱟ᱾ ᱦᱳᱭ ᱚᱱᱟ ᱪᱮᱛᱟᱱ ᱨᱮ ᱠᱤᱱ ᱟᱵᱚᱜ ᱛᱟᱦᱮᱸᱜᱼᱟ ᱟᱨ ᱢᱟᱱᱮ ᱚᱸᱰᱮ ᱠᱤᱱ ᱛᱩᱠᱟᱹ ᱠᱮᱜ-ᱟ, ᱟᱨ ᱚᱸᱰᱮ ᱜᱮ ᱦᱟᱜ ᱢᱟᱱᱮ
ᱵᱤᱞᱤ ᱠᱮᱜ ᱟᱹᱠᱤᱱ
ᱦᱮᱸ ᱛᱩᱠᱟᱹ ᱠᱤᱱ ᱵᱮᱱᱟᱣ ᱠᱮᱫᱼᱟ᱾
ᱦᱮᱸ ᱚᱸᱰᱮ ᱛᱩᱠᱟᱹ ᱠᱤᱱ ᱵᱮᱱᱟᱣ ᱠᱮᱫ-ᱟ, ᱚᱸᱰᱮ ᱠᱤᱱ ᱵᱤᱞᱤ ᱠᱮᱫᱼᱟ᱾ ᱟᱫᱚ ᱡᱟᱸᱦᱟ ᱚᱱᱮ ᱡᱟᱸᱦᱟ ᱩᱱᱠᱤᱱᱟᱜ ᱦᱟᱸᱥᱼᱦᱟᱸᱥᱞᱤ ᱪᱮᱸᱬᱮ ᱡᱟᱸᱦᱟ ᱵᱤᱞᱤ ᱠᱷᱚᱱᱟᱜ, ᱚᱸᱰᱮ ᱠᱷᱚᱱᱟᱜ ᱵᱟᱨᱭᱟ ᱢᱟᱹᱱᱢᱤ ᱠᱤᱱ ᱥᱤᱨᱡᱚᱱ ᱮᱱᱟ᱾ ᱚᱱᱟ ᱵᱟᱨᱭᱟ ᱵᱤᱞᱤ ᱠᱷᱚᱱᱟᱜ ᱵᱟᱨᱭᱟ ᱢᱟᱹᱱᱢᱤ ᱠᱤᱱ ᱥᱤᱨᱡᱚᱱ ᱮᱱᱟ ᱛᱚ ᱩᱱᱠᱤᱱ ᱢᱟᱹᱱᱢᱤ, ᱫᱚ ᱦᱟᱜ ᱡᱟᱸᱦᱟ ᱵᱚᱱ ᱢᱮᱱᱟ ᱠᱤᱱ ᱠᱟᱱᱟ ᱯᱤᱞᱪᱩ ᱦᱟᱲᱟᱢ᱾
ᱯᱤᱞᱪᱩ ᱦᱟᱲᱟᱢ ᱟᱨ ᱯᱤᱞᱪᱩ ᱵᱩᱰᱷᱤ ᱦᱮᱸ,
ᱦᱳᱭ ᱟᱫᱚ ᱩᱱᱠᱤᱱ ᱛᱚ ᱦᱟᱸᱜ, ᱦᱟᱨᱟ ᱠᱤᱱ ᱦᱩᱭᱩᱜ-ᱟ ᱛᱚ ᱢᱟᱱᱮ ᱟᱫᱚ ᱩᱱᱠᱤᱱ ᱪᱮᱸᱬᱮ ᱫᱚ ᱦᱟᱜ, ᱵᱟᱹᱠᱤᱱ ᱵᱩᱡᱷᱟᱹᱣ ᱫᱟᱲᱮᱭᱟᱜ ᱠᱟᱱᱟ ᱡᱮ ᱚᱠᱟᱞᱮᱠᱟᱨᱮ ᱱᱩᱠᱤᱱ ᱫᱚ ᱦᱟᱨᱟᱠᱤᱱ ᱦᱩᱭᱩᱜᱼᱟ᱾
ᱦᱮᱸ
ᱦᱮᱸᱥᱮ ᱟᱫᱚ ᱩᱱᱨᱮ ᱟᱫᱚ ᱫᱮᱵ ᱫᱮᱵᱟᱞᱚ ᱴᱷᱮᱱ ᱠᱤᱱ ᱨᱟᱜ ᱮᱫᱟ ᱡᱮ ᱟᱹᱞᱤᱧ ᱫᱚ ᱱᱩᱠᱤᱱ ᱫᱚ ᱪᱮᱫ ᱞᱮᱠᱟ ᱨᱮᱞᱤᱧ ᱦᱟᱨᱟ ᱵᱩᱨᱩ ᱠᱤᱱᱟ ᱥᱮ ᱟᱹᱞᱤᱧ ᱫᱚ ᱪᱮᱫ ᱡᱚᱢ ᱛᱮᱞᱤᱧ ᱦᱟᱨᱟ ᱠᱤᱱᱟ ᱱᱩᱠᱤᱱ ᱫᱚ
ᱦᱳᱭ ᱦᱳᱭ
ᱩᱱᱨᱮ ᱟᱫᱚ ᱫᱮᱵᱽᱼᱫᱮᱵᱟᱞᱳ ᱠᱤᱱ ᱢᱟᱱᱮ ᱠᱚᱨᱮ ᱦᱟᱸᱜ ᱢᱟᱱᱮ ᱟᱹᱠᱤᱱ ᱴᱷᱮᱱ ᱟᱨᱠᱤ ᱟᱹᱠᱤᱱ ᱵᱟᱱᱟᱨ ᱟᱨ ᱯᱤᱞᱪᱩ ᱦᱟᱲᱟᱢ ᱯᱤᱞᱪᱩ ᱵᱩᱲᱦᱤ ᱩᱱᱠᱤᱱ ᱴᱷᱮᱱ ᱢᱟᱱᱮ ᱠᱤᱱ ᱫᱚᱦᱚᱭᱮᱫ ᱠᱤᱱᱟᱹ ᱥᱮ ᱩᱱᱠᱤᱱ ᱢᱤᱫᱴᱮᱱ ᱤᱭᱟᱹ ᱚᱱᱟᱫᱚ ᱤᱭᱟᱹ ᱮᱢᱟᱜ ᱠᱤᱱᱟ ᱪᱮᱫ ᱠᱚ ᱞᱟᱹᱭᱟ, ᱩᱱᱠᱤᱱ ᱦᱟᱨᱟ ᱵᱩᱨᱩ ᱨᱮᱱᱟᱜ ᱩᱱᱠᱤᱱ ᱫᱚ ᱢᱟᱱᱮ ᱤᱭᱟᱹ ᱠᱤᱱ ᱦᱟᱛᱟᱣ ᱠᱮᱫᱟ ᱟᱨᱠᱤ ᱡᱮ, ᱱᱩᱠᱤᱱ ᱫᱚ ᱦᱟᱨᱟ ᱠᱤᱱ ᱦᱩᱭᱩᱜ-ᱟ ᱛᱚ ᱵᱟᱠᱷᱟᱡ ᱫᱚ ᱱᱚᱣᱟ ᱯᱳᱭᱞᱤ ᱡᱚᱠᱷᱚᱱ ᱪᱮᱸᱬᱮ ᱵᱤᱞᱤ ᱠᱷᱚᱱᱟᱜ ᱢᱟᱹᱱᱢᱤ ᱥᱤᱨᱡᱚᱱ ᱴᱟᱜ ᱦᱩᱭ ᱠᱟᱱᱟ ᱥᱮ ᱟᱫᱚ ᱩᱱᱨᱮ ᱟᱫᱚ, ᱩᱱᱠᱤᱱ ᱡᱟᱸᱦᱟ ᱫᱮᱵ ᱫᱮᱵᱟᱞᱳ ᱩᱱᱠᱤᱱ ᱴᱷᱮᱱ ᱟᱫᱚ ᱢᱟᱱᱮ ᱩᱱᱠᱤᱱ ᱠᱤᱱ ᱛᱟᱸᱦᱮᱱᱟ ᱟᱨᱠᱤ ᱩᱱᱠᱤᱱ ᱢᱟᱹᱱᱢᱤ ᱡᱟᱸᱦᱟ, ᱦᱚᱯᱚᱱ ᱟᱨᱠᱤ ᱡᱟᱸᱦᱟ ᱵᱤᱞᱤ ᱠᱷᱚᱱᱟᱜ ᱠᱤᱱ ᱦᱩᱭ ᱞᱮᱱ ᱛᱟᱸᱦᱮᱫ ᱟᱫᱚ ᱩᱱᱠᱤᱱ ᱢᱟᱱᱮ ᱦᱟᱨᱟ ᱠᱟᱛᱮᱫ, ᱟᱫᱚ ᱛᱚ ᱢᱤᱫᱴᱮᱱ ᱚᱱᱠᱟ ᱢᱤᱫᱴᱮᱱ ᱚᱱᱟ ᱫᱚ ᱦᱟᱸᱜ ᱟᱢ ᱴᱷᱤᱠ ᱜᱮᱭᱟ ᱵᱟᱹᱧ ᱩᱭᱦᱟᱹᱨ ᱮᱫᱟ ᱢᱟᱱᱮ
ᱪᱮᱫ ᱢᱤᱫᱴᱟᱝ ᱯᱚᱨᱚᱵᱽ ᱨᱮ ᱪᱚᱝ ᱟᱨᱠᱤ ᱡᱮ ᱵᱚᱸᱜᱟ ᱵᱩᱨᱩ ᱞᱟᱹᱜᱤᱫ ᱢᱟᱱᱮ ᱩᱱᱠᱤᱱ ᱦᱟᱺᱰᱤ ᱠᱤᱱ ᱫᱚᱦᱚ ᱠᱮᱜᱼᱟ
ᱦᱳᱭ ᱦᱳᱭ
ᱟᱫᱚ ᱦᱟᱸᱜ ᱦᱟᱺᱰᱤ ᱠᱤᱱ ᱫᱚᱦᱚ ᱠᱮᱫᱟ ᱟᱨ
ᱡᱟᱦᱟᱸ ᱫᱮᱵ ᱫᱮᱵᱟᱞᱚ ᱥᱮ ᱡᱟᱦᱟᱸᱭ ᱡᱟᱦᱟᱸ ᱩᱱᱠᱤᱱ ᱴᱷᱮᱱ ᱠᱤᱱ ᱦᱟᱨᱟᱭ ᱮᱱ ᱫᱚ ᱛᱚ ᱩᱱᱠᱤᱱᱟᱜ ᱡᱮ ᱢᱟᱱᱮ ᱚᱠᱟ ᱞᱮᱠᱟᱛᱮ ᱫᱚᱦᱚᱭ ᱦᱩᱭᱩᱜᱼᱟ ᱥᱮ ᱡᱚᱛᱚ ᱠᱤᱪᱷᱩ ᱠᱤᱱ ᱠᱚ ᱮ ᱮᱢᱟᱜ ᱠᱤᱱᱟ ᱠᱚ ᱱᱚᱝᱠᱟ ᱠᱟᱛᱮ ᱫᱚᱦᱚᱭ ᱵᱤᱱ ᱥᱮ ᱚᱱᱠᱟ ᱠᱟᱛᱮ
ᱦᱳᱭ
ᱦᱳᱭ ᱟᱫᱚ ᱛᱟᱨᱯᱚᱨᱮ ᱟᱫᱚ ᱚᱸᱰᱮ ᱠᱷᱚᱱᱟᱜ,
ᱦᱟᱺᱰᱤ ᱠᱚ ᱠᱤᱱ ᱪᱚᱰᱚᱨ ᱵᱟᱲᱟ ᱠᱮᱜᱼᱟ ᱵᱚᱸᱜᱟ ᱵᱩᱨᱩ ᱵᱟᱲᱟ ᱠᱮᱜᱼᱟ ᱠᱤᱱ ᱟᱫᱚ ᱡᱚᱢ ᱠᱚ ᱦᱩᱭ ᱠᱟᱛᱮᱫ ᱟᱫᱚ ᱡᱚᱠᱷᱚᱱ ᱥᱤᱸᱜᱟᱹᱲ ᱵᱮᱲᱟ ᱟᱫᱚ ᱦᱳᱭ
ᱦᱮᱸ ᱫᱟᱫᱟ ᱛᱟᱦᱚᱞᱮ ᱤᱧᱤᱧ ᱞᱟᱹᱭ ᱮᱫᱟ
ᱦᱮᱸ ᱦᱮᱸ ᱟᱫᱚ ᱚᱱᱛᱮ ᱫᱚ ᱟᱫᱚ ᱦᱮᱸ ᱟᱫᱚᱢ ᱞᱟᱹᱭ ᱠᱷᱟᱡ
ᱦᱮᱸ ᱦᱮᱸ ᱤᱧᱦᱚᱸ ᱱᱚᱝᱠᱟ ᱜᱤᱧ ᱟᱸᱡᱚᱢ ᱠᱟᱜᱼᱟ ᱟᱢ ᱡᱟᱦᱟᱸ ᱞᱮᱠᱟᱢ ᱞᱟᱹᱭᱠᱮᱜᱼᱟ ᱟᱫᱚ ᱱᱚᱝᱠᱟᱜᱮ ᱡᱟᱦᱟᱸ ᱵᱳᱭ ᱠᱚᱨᱮ ᱯᱟᱲᱦᱟᱣ ᱵᱟᱲᱟ ᱦᱩᱭ ᱟᱠᱟᱱᱟ
ᱦᱮᱸ
ᱦᱩᱸ ᱡᱮ ᱩᱱᱝᱠᱤᱱ ᱵᱟᱨᱭᱟ ᱦᱟᱸᱥ ᱦᱟᱸᱥᱞᱤ ᱪᱮᱬᱮ ᱠᱷᱚᱱᱟᱜ ᱜᱮ ᱟᱵᱚ ᱢᱟᱹᱱᱢᱤ ᱫᱚ ᱵᱚᱱ ᱡᱟᱱᱟᱢ ᱟᱠᱟᱱᱟ
ᱦᱮᱸ ᱦᱮᱸ
ᱟᱨ ᱩᱱᱠᱤᱱ ᱫᱚ ᱚᱱᱟ ᱡᱟᱦᱟᱸ ᱮᱥᱼᱼ ᱛᱟᱦᱮᱸᱫ ᱞᱟᱹᱭ ᱟᱠᱚ
ᱦᱮᱸ
ᱚᱱᱟ ᱫᱚ ᱟᱫᱚ ᱥᱤᱨᱚᱢ ᱠᱟᱨᱟᱢ ᱫᱟᱨᱮ ᱦᱚᱸᱠᱚ ᱢᱮᱛᱟᱜ ᱟ ᱥᱮ ᱪᱮᱫ ᱚᱱᱠᱟ ᱢᱤᱫᱴᱟᱝ
ᱦᱳᱭ ᱦᱳᱭ ᱥᱤᱨᱚᱢ ᱫᱷᱩᱛ ᱮ ᱦᱮᱸ ᱦᱮᱸ ᱟᱜ
ᱟᱪᱪᱷᱟ ᱫᱟᱫᱟ ᱛᱟᱦᱚᱞᱮᱧ ᱞᱟᱹᱭ ᱫᱟ ᱮ ᱡᱟᱦᱟᱸᱭ ᱩᱱᱠᱤᱱ ᱯᱤᱞᱪᱩ ᱦᱟᱲᱟᱢ ᱯᱤᱞᱪᱩ ᱵᱩᱰᱷᱤ ᱦᱮᱸ ᱥᱮ ᱩᱱᱠᱤᱱ ᱨᱮᱱ ᱡᱟᱦᱟᱸᱭ ᱮᱭᱟᱭ ᱜᱚᱴᱟᱝ ᱠᱚᱲᱟ ᱜᱤᱫᱽᱨᱟᱹ ᱟᱨ ᱮᱭᱟᱭ ᱜᱚᱴᱟᱝ ᱠᱩᱲᱤ ᱜᱤᱫᱽᱨᱟᱹ ᱠᱚ ᱛᱟᱦᱮᱸ ᱠᱟᱱᱟ ᱩᱱᱠᱩ ᱠᱚᱣᱟᱜ ᱧᱩᱛᱩᱢ ᱠᱚ ᱚᱱᱠᱟ ᱩᱭᱦᱟᱹᱨ ᱦᱤᱡᱩᱜ ᱠᱟᱱ ᱛᱟᱢᱟ?
ᱮᱸ ᱩᱭᱦᱟᱹᱨ ᱫᱚ ᱵᱟᱝ ᱦᱤᱡᱩᱜ ᱠᱟᱱ ᱛᱤᱧᱟᱹ
ᱚ ᱟᱪᱪᱷᱟ ᱦᱮᱸ ᱛᱟᱦᱚᱞᱮ ᱤᱧ ᱢᱤᱫ ᱵᱟᱨ ᱤᱧ ᱩᱭᱦᱟᱹᱨ ᱠᱟᱜᱼᱟ ᱚᱱᱟ ᱠᱚᱜᱤᱧ ᱞᱟᱹᱭᱮᱜᱼᱟ
ᱦᱮᱸ
ᱦᱮᱸ ᱠᱚᱲᱟ ᱜᱤᱫᱽᱨᱟᱹ ᱡᱟᱦᱟᱸᱭ ᱠᱚ ᱛᱟᱦᱮᱸ ᱠᱟᱱᱟ ᱩᱱᱠᱩ ᱠᱚ ᱢᱚᱫᱽᱫᱷᱮ ᱨᱮᱫᱚ ᱦᱩᱭᱩᱜ ᱠᱟᱱᱟ ᱦᱮᱸ ᱫᱚᱠᱚ ᱢᱮ ᱠᱟᱹᱨᱩ ᱛᱟᱨᱼ ᱯᱚᱨᱮ ᱢᱤᱫᱴᱟᱝ ᱫᱚ ᱠᱚ ᱢᱮ ᱟᱨ ᱢᱤᱫᱴᱟᱝ ᱟᱨ ᱠᱩᱲᱤ ᱜᱤᱫᱽᱨᱟᱹ ᱵᱟ ᱟᱫᱚ ᱠᱟᱱᱟ ᱟᱨ ᱠᱩᱲᱤ ᱜᱤᱫᱽᱨᱟᱹ ᱫᱚ ᱦᱤᱥᱤ ᱰᱩᱢᱱᱤ, ᱪᱷᱤᱛᱟᱹ, ᱠᱟᱹᱯᱨᱟᱹ ᱱᱚᱣᱟ ᱠᱚ ᱱᱚᱣᱟ ᱠᱚᱜᱮ ᱩᱭᱦᱟᱹᱨ ᱦᱤᱡᱩᱜ ᱠᱟᱱᱟ
ᱟᱨ ᱢᱟᱱᱮ ᱦᱳᱭ ᱡᱟᱦᱟᱸ ᱫᱚ ᱩᱱᱠᱤᱱ ᱡᱟᱦᱟᱸ ᱯᱤᱞᱪᱩ ᱦᱟᱲᱟᱢ ᱢᱟᱱᱮ ᱩᱱᱠᱤᱱ ᱴᱷᱮᱱ ᱠᱷᱚᱱᱟᱜ ᱟᱨ ᱟᱨᱚ ᱜᱤᱫᱽᱨᱟᱹ ᱠᱚᱣᱟᱜ ᱡᱟᱦᱟᱸ ᱩᱱᱠᱩᱣᱟᱜ ᱥᱤᱨᱡᱚᱱ ᱫᱚ ᱪᱮᱫ ᱞᱮᱠᱟ ᱨᱮ ᱦᱩᱭᱮᱱᱟ
ᱦᱮᱸ ᱜᱤᱫᱽᱨᱟᱹ ᱠᱚᱣᱟᱜ ᱥᱤᱨᱡᱚᱱ ᱫᱚ ᱩᱱᱠᱩ ᱡᱟᱦᱟᱸᱭ ᱮᱭᱟᱭ ᱜᱚᱴᱟᱝ ᱠᱚᱲᱟ ᱜᱤᱫᱽᱨᱟᱹ ᱟᱨ ᱠᱩᱲᱤ ᱜᱤᱫᱽᱨᱟᱹ ᱠᱚ ᱛᱟᱦᱮᱸ ᱠᱟᱱ ᱛᱟᱹᱠᱤᱱᱟ ᱟᱹᱠᱤᱱ ᱨᱮᱱ ᱦᱮᱸ ᱩᱱᱠᱩ ᱠᱚ ᱢᱩᱫᱽᱨᱮ ᱟᱠᱚ ᱟᱠᱚ ᱜᱮ ᱢᱟᱱᱮ ᱵᱟᱯᱞᱟ ᱥᱟᱹᱜᱟᱹᱭ ᱛᱮᱠᱚ ᱛᱩᱯᱚᱞᱮᱱᱟ
ᱟᱪᱪᱷᱟ ᱟᱪᱪᱷᱟ
ᱛᱟᱨᱯᱚᱨᱮ ᱜᱮ ᱟᱫᱚ ᱚᱱᱠᱟ ᱠᱟᱛᱮᱜ ᱜᱮ ᱟᱫᱚ ᱟᱵᱚ ᱦᱚᱸ ᱚᱱᱠᱟ ᱢᱟᱹᱱᱢᱤ ᱵᱚᱱ ᱥᱤᱨᱡᱚᱱ ᱤᱫᱤᱭᱮᱱᱟ ᱡᱚᱠᱷᱚᱱ ᱩᱱᱠᱩ ᱟᱠᱚ ᱟᱠᱚ ᱵᱟᱯᱞᱟ ᱦᱩᱭᱮᱱ ᱛᱟᱠᱚᱣᱟ
ᱦᱮᱸ ᱟᱨ ᱯᱟᱹᱨᱤᱥ ᱫᱚ ᱚᱠᱟ ᱞᱮᱠᱟᱨᱮ ᱦᱟᱹᱴᱤᱧᱟᱫ ᱠᱚᱣᱟ ᱠᱤᱱ
ᱯᱟᱨᱤᱥ ᱫᱚ ᱫᱟᱫᱟ ᱚᱱᱟᱴᱟᱜ ᱫᱚ ᱵᱟᱹᱧ ᱩᱭᱦᱟᱹᱨᱮᱜᱼᱟ ᱫᱚᱢᱮ ᱵᱷᱟᱜᱮ ᱴᱷᱤᱠ ᱟᱫᱚ ᱟᱢᱜᱮ ᱞᱟᱹᱭ ᱢᱮ ᱡᱩᱫᱤᱢ ᱩᱭᱦᱟᱹᱨ ᱠᱟᱜ ᱠᱷᱟᱱ
ᱯᱟᱹᱨᱤᱥ ᱫᱚ ᱱᱚᱝᱠᱟ ᱞᱮᱠᱟᱨᱮ ᱢᱟᱱᱮ ᱧᱟᱢ ᱠᱮᱫᱟ ᱠᱚ ᱢᱟᱱᱮ ᱡᱮᱢᱚᱱ ᱡᱚᱛᱚ ᱜᱮ ᱮᱭᱟᱭ ᱜᱚᱴᱟᱝ ᱮᱭᱟᱭ ᱠᱩᱲᱤ ᱛᱚ ᱟᱫᱚ ᱩᱱᱠᱩ ᱛᱚ ᱦᱟᱸᱜ ᱛᱚ ᱯᱟᱨᱤᱥ ᱫᱚ ᱮᱢᱟ ᱠᱚ ᱦᱩᱭᱩᱜ ᱟ ᱥᱮ ᱵᱟᱠᱷᱟᱡ ᱦᱩᱭ ᱜᱮ ᱡᱷᱚᱛᱚ ᱜᱮ ᱵᱷᱟᱜᱽ ᱵᱷᱟᱜᱽ ᱯᱟᱨᱤᱥ ᱟᱫᱚ ᱢᱟᱱᱮ ᱵᱳᱭ ᱨᱮ ᱡᱟᱦᱟᱸ ᱟᱸᱡᱚᱢ ᱵᱟᱲᱟ ᱥᱮ ᱤᱭᱟᱹ ᱵᱟᱲᱟ ᱦᱩᱭ ᱟᱠᱟᱱᱟ ᱯᱟᱲᱦᱟᱣ ᱛᱮ ᱡᱟᱦᱟᱸ ᱧᱟᱢ ᱵᱟᱲᱟ ᱦᱩᱭ ᱟᱠᱟᱱᱟ ᱞᱟᱭᱟᱠᱚ ᱥᱮᱪᱮᱜ ᱮᱸ ᱯᱟᱭᱞᱳ ᱛᱮᱫᱚ ᱟ ᱦᱟᱸᱥᱫᱟ ᱯᱟᱨᱤᱥ ᱛᱟᱯᱚᱨᱮ ᱢᱩᱨᱢᱩ ᱚᱱᱠᱟ ᱟᱨᱠᱤ ᱯᱚᱨᱠᱮ ᱯᱚᱨ ᱟᱫᱚ ᱮᱢ ᱠᱟᱜ ᱠᱚᱣᱟ ᱠᱚ᱾ ᱟᱨ ᱡᱟᱦᱟᱸ ᱮᱭᱟᱭ ᱜᱚᱴᱮᱱ ᱮᱭᱟᱭ ᱠᱩᱲᱤ ᱡᱟᱦᱟᱸᱭ ᱠᱚ ᱦᱩᱭᱱᱟ ᱩᱝᱠᱩ ᱠᱚᱣᱟᱜ ᱫᱚ ᱦᱩᱭ ᱢᱟᱱᱮ ᱦᱩᱭ ᱫᱚ ᱪᱮᱫ ᱞᱮᱠᱟ ᱢᱟᱱᱮ ᱩᱱᱠᱤᱱ ᱡᱟᱦᱟᱸ ᱯᱤᱞᱪᱩ ᱵᱟᱞᱟ ᱯᱤᱞᱪᱩ ᱵᱩᱲᱦᱤ ᱧᱩ ᱢᱟᱱᱮ ᱜᱤᱛᱤᱡ ᱠᱟᱛᱮᱜ ᱟᱹᱠᱤᱱ ᱢᱚᱫᱽᱷᱮ ᱨᱮ ᱢᱤᱫᱴᱮᱱ ᱟᱸ ᱛᱚᱯᱚᱞ ᱤᱭᱟᱹ ᱦᱩᱭ ᱞᱮᱱ ᱛᱟᱦᱮᱸᱜᱼᱟ᱾ ᱤᱱᱟᱹ ᱠᱟᱨᱚᱱ ᱛᱮ ᱟᱫᱚ ᱦᱳᱭ ᱱᱚᱝᱠᱮ ᱨᱮ ᱦᱳᱭ ᱟᱫᱚ ᱱᱚᱝᱠᱟ ᱟᱠᱤᱱ ᱟᱫᱚ ᱤᱭᱟᱹ ᱴᱷᱮᱱ ᱠᱤᱱ ᱞᱟᱹᱭ ᱞᱮᱫ ᱛᱟᱦᱮᱸᱱᱟ ᱚᱱᱟ ᱫᱚ ᱡᱟᱦᱟᱸ ᱩᱱᱨᱮ ᱠᱤᱱ ᱞᱟᱹᱭ ᱞᱮᱫᱟ ᱡᱮ ᱟᱹᱞᱤᱧ ᱱᱚᱝᱠᱟ ᱢᱤᱫᱴᱮᱱ ᱮ ᱵᱷᱩᱞᱤᱝ ᱠᱚᱨᱟᱣᱫᱟ ᱥᱮ ᱵᱷᱩᱞᱤᱧ ᱠᱟᱹᱢᱤᱭ ᱠᱮᱫᱟ ᱟᱹᱞᱤᱧ ᱵᱚᱭᱦᱟ ᱢᱚᱫᱽᱫᱷᱮ ᱨᱮ ᱟᱫᱚ ᱩᱱᱨᱮ ᱠᱩ ᱵᱚᱸᱜᱟ ᱵᱩᱨᱩ ᱫᱚᱠᱚ ᱞᱟᱹᱭ ᱞᱮᱫᱟ᱾ ᱢᱟ ᱩᱱᱢᱟ ᱢᱟᱹᱱᱢᱤ ᱢᱟ ᱵᱟᱠᱚ ᱛᱟᱦᱮᱸ ᱠᱟᱱᱟ ᱥᱮ ᱟᱫᱚ ᱵᱷᱩᱞ ᱫᱚ ᱵᱟᱝᱠᱚ ᱥᱟᱵ ᱠᱟᱜ ᱠᱤᱱᱟ ᱦᱚᱭᱛᱚ ᱵᱷᱩᱞ ᱫᱚ ᱵᱷᱩᱞ ᱜᱮ ᱠᱤᱱᱛᱩ ᱵᱷᱩᱞ ᱫᱚ ᱵᱟᱠᱚ ᱥᱟᱵ ᱠᱟᱜ ᱛᱟᱹᱠᱤᱱᱟ ᱟᱨ
ᱟᱪᱪᱷᱟ
ᱦᱳᱭ ᱦᱳᱭ
ᱦᱮᱸ ᱱᱚᱝᱠᱟ ᱜᱮ ᱵᱳᱭ ᱠᱚᱨᱮ ᱯᱟᱲᱦᱟᱣ ᱵᱟᱲᱟ ᱦᱩᱭ ᱠᱟᱱᱟ ᱛᱚ᱾
ᱟᱪᱪᱷᱟ ᱟᱪᱪᱷᱟ ᱵᱷᱟᱹᱜᱤ ᱜᱮᱭᱟ ᱴᱷᱤᱠ ᱜᱮᱢ ᱞᱟᱹᱭ ᱠᱟᱫᱟ ᱵᱷᱩᱞ ᱫᱚ ᱵᱟᱝ ᱠᱟᱱᱟ᱾
ᱦᱮᱸ
ᱟᱰᱤ ᱟᱪᱪᱷᱟ ᱟᱪᱪᱷᱟ ᱛᱟᱯᱚᱨᱮ ᱟᱫᱚ ᱟᱸ ᱟᱨ ᱪᱮᱫ ᱞᱮᱠᱟᱨᱮ ᱱᱚᱣᱟ ᱡᱟᱦᱟᱸ ᱫᱷᱟᱹᱨᱛᱤ ᱯᱩᱨᱤᱴᱟ ᱡᱚ ᱡᱟᱦᱟᱸ ᱫᱟᱜ ᱛᱟᱦᱮᱸ ᱠᱟᱱ ᱫᱚ ᱫᱟᱜ ᱫᱚ ᱪᱮᱫ ᱞᱮᱠᱟᱨᱮ ᱩᱱᱠᱩ ᱢᱟᱱᱮ ᱡᱮ ᱢᱤᱫᱴᱮᱱ ᱮᱸ ᱢᱟᱱᱮ ᱛᱤᱸᱜᱩ ᱛᱚ ᱦᱟᱸᱜ ᱵᱟᱭ ᱜᱟᱱᱚᱜ ᱠᱟᱱᱟ ᱥᱮ ᱚᱱᱟ ᱢᱤᱫᱴᱮᱱ ᱛᱮᱭᱟᱨ ᱨᱮᱱᱟᱜ ᱮᱸ ᱡᱩᱫᱤᱢ ᱵᱟᱰᱟᱭ ᱠᱷᱟᱡ ᱫᱚ ᱠᱟᱹᱴᱤᱡ ᱞᱟᱹᱭ ᱢᱮ?
ᱠᱚ ᱮᱸ ᱯᱚᱨᱮ ᱦᱚᱨᱚ ᱠᱚ ᱟᱨᱦᱚᱸ ᱟᱨᱦᱚᱸ ᱛᱟᱦᱮᱸ ᱠᱟᱱᱟ ᱟᱫᱚ ᱩᱭᱦᱟᱹᱨ ᱵᱟᱝ ᱦᱤᱡᱩᱜ ᱠᱟᱱᱟ ᱩᱝᱠᱩ ᱠᱚᱜᱮ ᱚᱱᱟ ᱫᱚᱠᱚ ᱛᱚᱞ ᱠᱮᱫᱟ ᱢᱟᱱᱮ ᱞᱮᱸᱰᱮᱛ ᱡᱮᱢᱚᱱ ᱦᱟᱥᱟᱭ ᱟᱹᱜᱩᱭᱟ᱾
ᱦᱮᱸ
ᱚᱱᱠᱟ ᱠᱟᱛᱮ᱾
ᱦᱳᱭ ᱟᱫᱚ ᱚᱸᱰᱮ ᱫᱚ ᱱᱚᱜᱼᱚ ᱱᱚᱝᱠᱟ ᱡᱮ ᱡᱟᱦᱟᱸᱢ ᱞᱟᱹᱭ ᱠᱮᱫᱟ ᱦᱚᱨᱚ ᱩᱱᱤ ᱫᱚ ᱦᱟᱸᱜ ᱱᱚᱝᱠᱟ ᱥᱚᱱᱟᱛᱷᱟᱹᱨᱤ ᱪᱮᱛᱟᱱ ᱨᱮ ᱟᱸ
ᱦᱳᱭ ᱦᱳᱭ
ᱩᱸ ᱛᱟᱦᱮᱸ ᱠᱟᱛᱮᱫ ᱟᱫᱚ ᱞᱟᱛᱟᱨ ᱠᱷᱚᱱᱟᱜ ᱯᱟᱹᱭᱞᱳ ᱛᱮᱫᱚ ᱠᱚ ᱢᱮᱛᱟ ᱫᱮᱭᱟ ᱠᱟᱴᱠᱚᱢ ᱠᱟᱴ ᱠᱚᱢ ᱜᱮᱨ ᱟᱹᱜᱩ ᱵᱟᱲᱟᱭ ᱛᱮᱜᱮ ᱡᱟᱦᱟᱸ ᱚ ᱢᱟᱱᱮ ᱫᱟᱜ ᱞᱟᱛᱟᱨ ᱠᱷᱚᱱᱟᱜ ᱟᱹᱜᱩ ᱵᱟᱲᱟᱭ ᱛᱮᱜᱮ ᱚᱱᱟ ᱦᱟᱥᱟ ᱫᱚ ᱧᱩᱨᱩ ᱪᱟᱵᱟᱜ ᱠᱟᱱᱟ ᱛᱟᱯᱚᱨᱮ ᱛᱟᱯᱚᱨᱮ ᱡᱟᱱᱤᱡ ᱦᱚᱭᱛᱚ ᱦᱟᱹᱠᱩ, ᱦᱟᱹᱠᱩ ᱦᱚᱸ ᱚᱝᱠᱟᱜ ᱜᱮᱨ ᱟᱹᱜᱩᱭᱟᱭ ᱩᱱᱤ ᱦᱚᱸ ᱚᱠᱟ ᱡᱟᱹᱨ ᱦᱚᱪᱚᱭᱟ ᱛᱟᱨᱯᱚᱨᱮ ᱟᱫᱚ ᱞᱮᱸᱰᱮᱫ ᱫᱚ ᱞᱟᱛᱟᱨ ᱨᱮᱜᱮ ᱡᱚᱢᱟᱭ ᱪᱮᱛᱟᱱ ᱨᱮ ᱧᱩᱨᱦᱩᱜᱼᱟ ᱢᱟᱱᱮ ᱚᱰᱮ ᱫᱚ ᱞᱟᱛᱟᱨ ᱠᱷᱚᱱᱟᱜ ᱫᱚ ᱨᱟᱠᱟ ᱛᱟᱣ ᱵᱟᱭ ᱨᱠᱟᱵᱟ ᱚᱸᱰᱮ ᱠᱷᱚᱱᱟᱜ ᱪᱮᱛᱟᱱᱨᱮ ᱡᱫᱤᱠ ᱟᱨᱠᱤ᱾ ᱚᱱᱮ ᱚᱝᱠᱟ ᱨᱮ ᱱᱚᱣᱟ ᱫᱷᱟᱹᱨᱛᱤ ᱫᱚ ᱢᱚᱱᱮ ᱦᱩᱭᱱᱟ᱾
ᱮ ᱦᱮᱸ ᱱᱚᱝᱠᱟ ᱠᱟᱛᱮᱜ ᱜᱮ ᱫᱟᱹᱨᱛᱤ ᱫᱚ ᱥᱤᱨᱡᱚᱱ ᱟᱠᱟᱱᱟ᱾
ᱦᱳᱭ ᱫᱷᱟᱹᱨᱛᱤ ᱡᱟᱦᱟᱸ ᱡᱚᱞᱚ ᱯᱚᱨᱤ ᱠᱷᱚᱱᱟᱜ ᱡᱟᱦᱟᱸ ᱫᱷᱟᱹᱨᱛᱤ
ᱢᱟᱱᱮ ᱞᱟᱦᱟ ᱛᱮᱫᱚ ᱮᱸ ᱡᱚᱞᱟᱯᱩᱨᱤ ᱜᱮ ᱛᱟᱸᱦᱮᱸ ᱠᱟᱱᱟ ᱜᱚᱴᱟ᱾
ᱦᱮᱸ ᱦᱮᱸ ᱞᱟᱦᱟ ᱫᱚ ᱯᱩᱨᱟᱹ ᱜᱚᱴᱟ ᱜᱮ ᱡᱚᱞᱟᱯᱩᱨᱤ ᱜᱮ ᱛᱟᱦᱮᱸ ᱠᱟᱱᱟ᱾
ᱟᱪᱪᱷᱟ
ᱛᱟᱯᱚᱨᱮ ᱜᱮ ᱚᱚᱝᱠᱟ ᱠᱟ ᱠᱟᱛᱮᱫ ᱜᱮ ᱟᱫᱚ ᱢᱟᱱᱮ ᱩᱭᱦᱟᱹᱨ ᱠᱮᱫᱟᱠᱚ ᱡᱮ ᱟᱞᱮ ᱚᱠᱚᱭ ᱠᱚ ᱫᱮᱵᱟ ᱥᱮᱵᱟ ᱟᱞᱮᱭᱟ᱾
ᱦᱳᱭ ᱦᱳᱭ
ᱦᱳᱭ